ᱪᱮᱫ ᱵᱤᱱ ᱪᱤᱠᱟᱹᱭ ᱮᱫᱟ?
ᱦᱚᱸ-ᱚᱭ ᱵᱟᱹᱭᱦᱟ. ᱥᱮᱫ ᱞᱤᱧ ᱦᱮᱡ ᱟᱠᱟᱱᱟ
ᱦᱩᱸ ᱪᱮᱫ ᱞᱮᱠᱟ ᱢᱮᱱᱟᱜ ᱟᱠᱟᱫ ᱯᱮᱭᱟ
ᱢᱚᱸᱡᱽ ᱵᱟᱲ ᱜᱮ, ᱟᱯᱮ?
ᱦᱮᱸ ᱟᱞᱮ ᱦᱚᱸ ᱱᱤᱛᱚᱜ ᱫᱚ ᱦᱟᱸᱜ ᱢᱚᱡᱽ ᱵᱟᱨᱟ ᱜᱮ ᱢᱮᱱᱟᱜ ᱟᱠᱟᱫ ᱞᱮᱭᱟ᱾
ᱩᱸ ᱟᱨ ᱦᱩᱲᱩ ᱨᱚᱦᱚᱭ ᱛᱤᱱᱟᱹᱜ ᱡᱷᱟᱞ ᱯᱮ?
ᱫᱚ ᱦᱚᱜᱼᱚᱭ ᱛᱚ ᱪᱟᱞᱩ ᱠᱟᱱᱟᱱ ᱜᱮᱭᱟ ᱫᱟᱜ ᱡᱟᱯᱩᱫ ᱵᱟᱲᱟ ᱠᱮᱫᱟᱭ ᱛᱚ ᱦᱚᱞᱟ ᱢᱟᱱᱫᱷᱮᱨ ᱫᱚ ᱟᱫᱚ ᱵᱟᱹᱫᱽ ᱠᱷᱮᱛ ᱠᱚ ᱯᱮᱨᱮᱡ ᱟᱠᱟᱱᱟ ᱟᱫᱚ ᱨᱚᱦᱚᱭ ᱠᱟᱹᱢᱤ ᱠᱚᱦᱚᱸ ᱮᱦᱚᱵ ᱵᱟᱲᱟ ᱟᱠᱟᱫᱟ ᱠᱚ ᱟᱯ ᱥᱮᱫ ᱜᱮ ᱚᱠᱟ ᱞᱮᱠᱟ
ᱦᱩᱸ
ᱟᱯᱮ ᱥᱮᱫ ᱜᱮ ᱚᱠᱟ ᱞᱮᱠᱟ?
ᱟᱞᱮ ᱥᱮᱫ ᱫᱚ ᱱᱚᱜᱼᱚᱭ ᱱᱮᱻᱮ ᱞᱮ ᱫᱷᱩᱨᱟᱹᱜ ᱠᱟᱱ ᱢᱟᱱᱮ ᱟᱥᱟᱲ ᱵᱚᱸᱜᱟ ᱢᱚᱛᱚ ᱫᱟᱜ ᱵᱟᱭ ᱞᱮᱠᱷᱟ ᱱᱚᱼᱚᱭ ᱥᱮ ᱨᱟᱵᱚᱱ ᱵᱚᱸᱜᱟ ᱠᱷᱚᱱᱚᱡ ᱞᱮ ᱫᱷᱩᱨᱟᱹᱣ ᱟᱠᱟᱱᱟ
ᱦᱩᱸ ᱟᱯᱮ ᱥᱮᱫ ᱫᱚ ᱪᱮᱫ ᱞᱮᱠᱟᱭ ᱫᱟᱜ ᱵᱟᱲᱟᱭᱮᱫᱟ ᱱᱚᱝᱠᱟᱟᱱ ᱡᱳᱨ ᱜᱮᱥᱮ ᱱᱚᱝᱠᱟ ᱠᱟᱹᱴᱤᱡ ᱠᱟᱹᱴᱤᱡ ᱪᱷᱤᱯᱤᱨ ᱪᱷᱤᱯᱤᱨ ᱜᱮᱭ ᱫᱟᱜ ᱵᱟᱲᱟᱭ ᱫᱟᱭ
ᱡᱷᱤᱯᱤᱨᱲ ᱡᱷᱤᱯᱤᱨᱲ ᱫᱟᱜ ᱵᱟᱲᱟᱭ ᱱᱤᱡᱼᱟᱭ ᱯᱷᱟᱸᱠᱟ ᱫᱚ ᱮᱱᱟ ᱫᱚ ᱥᱮᱛᱟᱜ ᱠᱷᱚᱱᱟᱹᱲᱤᱡ ᱫᱚ ᱫᱟᱜ ᱮ ᱛᱟᱦᱮᱱ ᱜᱮᱭᱟ ᱥᱟᱨᱟᱫᱤᱱ ᱫᱚ
ᱵᱟᱹᱫᱽ ᱠᱷᱮᱛ ᱠᱚᱫᱚ ᱵᱟᱢ ᱯᱮᱨᱮᱡ ᱠᱟᱱ ᱛᱟᱯᱮᱭᱟ
ᱦᱳᱭ ᱵᱟᱹᱫᱽ ᱠᱚᱫᱚ ᱛᱚ ᱜᱮ ᱵᱟᱹᱭ ᱵᱟᱹᱫᱽ ᱫᱚ ᱟᱹᱣᱨᱤ ᱟᱹᱣᱨᱤ ᱞᱟᱜᱟᱜᱼᱟ ᱵᱟᱹᱭᱦᱟᱹᱲ ᱠᱚ ᱫᱚ ᱞᱟᱜᱟᱣ ᱟᱠᱟᱱᱟ᱾
ᱚ ᱟᱞᱮ ᱥᱮᱫ ᱦᱚᱸ ᱚᱱᱠᱟ ᱜᱮ ᱟᱫᱚ ᱚᱠᱟ ᱠᱚ ᱯᱮᱨᱮᱡ ᱟᱠᱟᱱᱟ ᱚᱱᱟ ᱠᱚᱨᱮ ᱠᱚ ᱨᱚᱦᱚᱭ ᱦᱟᱱᱛᱟᱲ ᱮᱫᱟ ᱛᱟᱨᱯᱚᱨᱮ ᱫᱟᱜ ᱠᱚ ᱞᱮᱱᱠᱷᱟᱱ ᱫᱟᱜ ᱵᱟᱲᱟᱹ ᱞᱮᱠᱷᱟᱱ ᱠᱷᱮᱛ ᱠᱚ ᱯᱮᱨᱮᱡ ᱞᱮᱱᱠᱷᱟᱱ ᱟᱫᱚᱭᱜᱚᱭ ᱜᱚᱴᱟᱣ ᱜᱟᱱᱚᱜᱼᱟ
ᱛᱟᱦᱚᱞᱮ ᱛᱮᱦᱤᱧ ᱫᱚ ᱨᱚᱦᱚᱭ ᱵᱟᱝ ᱯᱮ ᱪᱟᱞᱟᱣ ᱟᱠᱟᱱᱟ
ᱛᱮᱦᱮᱧ ᱫᱚ ᱥᱮᱱ ᱫᱚ ᱠᱚ ᱥᱮᱱ ᱟᱠᱟᱱ ᱜᱮ ᱛᱟᱞᱮᱭᱟ ᱚᱲᱟᱜ ᱦᱚᱲ ᱠᱚ ᱟᱫᱚ ᱟᱞᱮ ᱫᱚ ᱢᱮ ᱤᱧ ᱫᱚ ᱠᱟᱹᱴᱤᱡ ᱵᱟᱦᱨᱮ ᱨᱮᱹᱧ ᱛᱟᱦᱮᱱ ᱜᱮᱭᱟ ᱛᱚ ᱵᱟᱝ ᱪᱟᱞᱟᱣ ᱦᱩᱭ ᱟᱠᱟᱱᱟ ᱚᱲᱟᱜ ᱥᱮᱫ ᱛᱮ ᱪᱟᱞᱟᱣ ᱵᱟᱲᱟ ᱞᱮ ᱪᱟᱞᱟᱣ ᱦᱩᱭ ᱞᱮᱱ ᱠᱷᱟᱱ ᱫᱚ ᱚᱱᱠᱟ ᱪᱟᱞᱟᱣ ᱵᱟᱲᱟ ᱦᱩᱭᱩᱜ ᱜᱮᱭᱟ
ᱡᱟᱢ ᱵᱟᱲᱟ ᱠᱚ ᱦᱩᱭ ᱠᱟᱱᱟ
ᱦᱳᱭ ᱡᱚᱢ ᱵᱟᱲᱟ ᱠᱚᱫᱚ ᱦᱩᱭ ᱠᱟᱱᱟ
ᱡᱚᱢ ᱵᱟᱲᱟ ᱠᱮᱫᱟᱜ
ᱦᱮᱸ ᱡᱚᱢ ᱵᱟᱲᱟ ᱠᱚ ᱦᱩᱭ ᱠᱟᱱᱟ ᱛᱟᱦᱚᱞᱮ ᱠᱷᱟᱱ ᱚᱲᱟᱜ ᱚᱞᱚᱜ ᱯᱟᱲᱦᱟᱜ ᱠᱚ ᱫᱚ ᱪᱮᱫ ᱞᱮᱠᱟ ᱪᱟᱞᱟᱜ ᱠᱟᱱᱟ
ᱚᱞᱚᱜ ᱯᱟᱲᱦᱟᱜ ᱦᱚᱸ ᱟᱹᱞᱤᱧ ᱞᱤᱧ ᱵᱟᱹᱜᱤ ᱟᱠᱟᱜᱼᱟ
ᱦᱮᱸ ᱚᱱᱠᱟ ᱜᱮ
ᱜᱷᱟᱨᱚᱸᱡᱽ ᱨᱮ ᱫᱚ ᱪᱮᱫ ᱞᱮᱠᱟ ᱢᱮᱱᱟᱜ ᱯᱮ ᱛᱮ
ᱦᱩᱸ
ᱢᱮᱱ ᱫᱟᱹᱧ ᱜᱷᱟᱨᱚᱸᱡᱽ ᱨᱮ ᱫᱚ ᱛᱤᱱ ᱦᱚᱲ ᱢᱮᱱᱟᱜ ᱯᱮ ᱛᱮ
ᱦᱩᱸ ᱜᱷᱟᱨᱚᱸᱡᱽ ᱨᱮ ᱜᱷᱟᱨᱚᱸᱡᱽ ᱨᱮ ᱢᱮᱱᱟᱜ ᱞᱮ ᱜᱮᱭᱟ ᱢᱟᱱᱮ ᱡᱚᱛᱚ ᱦᱚᱲ ᱜᱮ ᱟᱯᱮ ᱥᱮᱫ ᱫᱚ ᱚᱱᱠᱟ ᱫᱚ ᱚᱱᱛᱮ ᱫᱚ ᱪᱮᱫ ᱪᱮᱫ ᱫᱤᱥᱚᱢ ᱠᱟᱱ ᱛᱟᱯᱮᱭᱟ ᱱᱚᱝᱠᱟ ᱵᱤᱨ ᱫᱤᱥᱚᱢ ᱥᱮ ᱱᱚᱝᱠᱟ ᱵᱤᱞᱟᱹᱛ ᱫᱤᱥᱚᱢ ᱥᱩᱨ ᱠᱚᱨᱮ ᱵᱤᱨ ᱠᱚ ᱢᱮᱱᱟᱜ ᱵᱟᱲᱟ ᱟᱠᱟᱫᱟ ᱥᱮ ᱵᱟᱹᱱᱩᱜ ᱟᱠᱟᱫᱟ
ᱟᱞᱮ ᱥᱮᱫ ᱫᱚ ᱵᱩᱨᱩ ᱫᱤᱥᱚᱢ ᱠᱟᱱᱟ
ᱟᱪᱪᱷᱟ ᱛᱟᱦᱚᱞᱮ ᱠᱷᱟᱱ ᱫᱚ ᱵᱩᱨᱩ ᱵᱚᱸᱜᱟ ᱫᱚ ᱚᱱᱛᱮ ᱫᱚ ᱦᱩᱭᱩᱜ ᱜᱮᱭᱟ ᱟᱯᱮ ᱥᱮᱫ
ᱦᱚᱭ ᱦᱩᱭᱩᱜ ᱛᱟᱦᱮᱱ ᱜᱮᱭᱟ
ᱛᱟᱦᱞᱮ ᱟᱯᱮ ᱥᱮᱫ ᱫᱚ ᱵᱟᱨ ᱫᱚᱢ ᱠᱚ ᱪᱟᱥᱟ ᱥᱮ ᱢᱤᱫ ᱫᱚᱢ ᱠᱚ ᱪᱟᱥᱟ
ᱟᱞᱮ ᱟᱞᱮ ᱱᱚᱛᱮ ᱫᱚ ᱵᱟᱨ ᱫᱚᱢ ᱠᱚ ᱪᱟᱥ ᱜᱮᱭᱟ ᱱᱚᱝᱠᱟ ᱥᱤᱛᱩᱝ ᱥᱤᱛᱩᱝ ᱪᱟᱥ ᱢᱤᱫ ᱫᱷᱟ ᱟᱨ ᱱᱚᱜᱼᱚᱭ ᱱᱮᱛᱟᱨ ᱡᱟᱹᱯᱩᱫ ᱡᱟᱹᱯᱩᱫ ᱫᱤᱱ ᱟᱥᱟᱲ ᱥᱟᱱ ᱵᱚᱸᱜᱟ
ᱟᱯᱮ ᱥᱮᱫ ᱫᱚ
ᱟᱞᱮ ᱥᱮᱫ ᱫᱚ ᱢᱤᱫ ᱦᱚᱸᱭ ᱥᱮᱨᱢᱟ ᱥᱮᱨᱢᱟ ᱡᱟᱹᱲᱤ ᱫᱟᱜ ᱛᱮ ᱜᱮ ᱤᱭᱟᱹᱭᱟᱭ ᱫᱟᱜ ᱠᱮ ᱵᱷᱟᱹᱞᱤᱧ ᱪᱟᱥ ᱠᱮᱫᱟ ᱵᱟᱠᱷᱟᱡ ᱫᱚ ᱛᱟᱦᱮᱱᱟ
ᱟᱫᱚ ᱚᱱᱛᱮ ᱫᱚ ᱱᱚᱝᱠᱟ ᱤᱭᱟᱹ ᱠᱚ ᱫᱚ ᱵᱟᱹᱱᱩᱜ ᱠᱟᱫᱟ ᱩᱱᱠᱩ ᱤᱭᱟᱹ ᱠᱚ ᱜᱟᱰᱟ ᱠᱚ ᱠᱮᱱᱮᱞ ᱠᱚ ᱚᱱᱠᱟ ᱱᱚᱝᱠᱟ ᱢᱤᱥᱤᱱ ᱠᱚ ᱵᱟᱹᱱᱩᱜ ᱟᱠᱟᱫᱟ
ᱵᱟᱹᱱᱩᱜ ᱟᱠᱟᱫᱟ
ᱱᱮᱛᱟᱨ ᱫᱚ ᱢᱟᱱᱮ ᱡᱚᱛᱚ ᱦᱚᱲ ᱚᱲᱟᱜ ᱚᱲᱟᱜ ᱜᱮ ᱚᱱᱠᱟ ᱵᱟᱹᱫᱽ ᱠᱷᱮᱛ ᱨᱮ ᱪᱟᱥ ᱞᱟᱹᱜᱤᱫ ᱛᱮ ᱦᱚᱸ ᱢᱤᱱᱤ ᱦᱚᱸ ᱠᱚ ᱯᱟᱹᱭᱥᱟᱹ ᱮᱫᱟ ᱛᱚ ᱯᱟᱥᱮᱫ
ᱦᱚᱭ ᱵᱟᱹᱭᱥᱟᱹᱣᱮᱜ ᱜᱮᱭᱟ ᱠᱚ ᱱᱚᱛᱮ ᱫᱚ ᱠᱚᱫᱚ ᱵᱟᱹᱞᱤᱧ ᱧᱮᱞ ᱵᱟᱲᱟ ᱟᱠᱟ
ᱦᱩᱸ ᱟᱞᱮ ᱥᱮᱫ ᱫᱚ ᱱᱚᱝᱠᱟ ᱚᱱᱮ ᱥᱩᱨ ᱠᱚ ᱨᱮ ᱚᱱᱠᱟ ᱜᱟᱰᱟ ᱠᱚ ᱢᱩᱰᱩ ᱠᱚ ᱠᱮᱱᱮᱞ ᱠᱚ ᱟᱨ ᱱᱚᱝᱠᱟ ᱟᱞᱮ ᱥᱮᱫ ᱫᱚ ᱢᱤᱱᱤ ᱠᱚ ᱢᱮᱱᱟᱜᱼᱟ ᱛᱚ ᱡᱚᱛᱚ ᱦᱚᱲᱟᱜ ᱜᱮ ᱟᱫᱚ ᱵᱟᱨ ᱫᱚᱢ ᱠᱚ ᱪᱟᱥ ᱜᱮᱭᱟ ᱵᱟᱠᱷᱟᱱ ᱫᱚ ᱵᱟᱝ ᱠᱷᱟᱱ ᱫᱚ ᱫᱟᱜ ᱵᱟᱝ ᱠᱷᱟᱱ ᱫᱚ ᱪᱤᱠᱟᱹ ᱛᱮ
ᱛᱚ ᱵᱟᱨ ᱫᱚᱢ ᱫᱚ ᱦᱩᱲᱩ ᱜᱮ ᱥᱮ ᱥᱟᱠ-ᱥᱚᱵᱽᱡᱤ ᱡᱟᱦᱟᱸ ᱱᱟᱜ ᱠᱚ
ᱢᱟᱱᱮ ᱱᱮᱛᱟᱨ ᱡᱟᱹᱯᱩᱫ ᱫᱤᱱ ᱫᱚᱻ ᱦᱩᱲᱩ ᱫᱚᱞᱮ ᱪᱟᱥ ᱜᱮᱭᱟ ᱟᱨ ᱱᱚᱣᱟ ᱥᱚᱵᱡᱤ ᱠᱚᱫᱚ ᱠᱚᱢ ᱵᱮᱥᱤ ᱪᱟᱥ ᱦᱩᱭᱩᱜᱼᱟ ᱚᱱᱟ ᱠᱚᱫᱚ ᱵᱟᱲᱜᱮ ᱠᱚᱨᱮ ᱜᱮ ᱪᱟᱥ ᱵᱟᱲᱟ ᱦᱩᱭᱩᱜ ᱜᱮᱭᱟ ᱟᱨ ᱱᱚᱝᱠᱟ ᱥᱤᱛᱩᱝ ᱫᱤᱱ ᱫᱚ ᱢᱟᱱᱮ ᱵᱟᱹᱭᱦᱟᱹᱲ ᱠᱚᱨᱮ ᱫᱚ ᱱᱚᱝᱠᱟ ᱤᱭᱟᱹᱞᱮ ᱪᱟᱥ ᱜᱮᱭᱟ ᱦᱩᱲᱩ ᱞᱮᱮ ᱪᱟᱥ ᱜᱮᱭᱟ ᱱᱚᱝᱠᱟ ᱵᱟᱹᱫᱽ ᱠᱚᱨᱮ ᱫᱚ ᱟᱞᱮ ᱥᱮᱫ ᱫᱚ ᱵᱟᱫᱟᱢ ᱠᱚ ᱪᱟᱥᱼᱟ ᱵᱟᱫᱟᱢ ᱛᱟᱯᱚᱨᱮ ᱟᱨ ᱱᱚᱝᱠᱟ ᱛᱩᱲᱤ ᱠᱚ ᱠᱷᱚᱥᱞᱟ ᱠᱚ ᱚᱱᱟ ᱠᱚᱠᱚ ᱪᱟᱥ ᱜᱮᱭᱟ ᱠᱚ ᱟᱨ ᱥᱚᱵᱡᱤ ᱠᱚᱠᱚ ᱪᱟᱥ ᱜᱮᱭᱟ ᱟᱯᱮ ᱥᱮᱫ ᱫᱚ ᱟᱫᱚ ᱦᱩᱲᱩ ᱵᱟᱠᱚ ᱪᱟᱥᱟ ᱟᱫᱚ ᱱᱚᱝᱠᱟ ᱥᱚᱵᱽᱡᱤ ᱠᱚ ᱵᱟᱠᱚ ᱪᱟᱥ ᱜᱮᱭᱟ ᱮᱴᱟᱜ ᱡᱤᱱᱤᱥ ᱡᱟᱦᱟᱱᱟᱜ ᱠᱚ
ᱥᱚᱵᱡᱤ ᱠᱚ ᱪᱟᱥ ᱜᱮᱭᱟ ᱠᱚ ᱟᱫᱚ ᱫᱟᱜ ᱜᱟᱹᱰᱭ ᱫᱟᱜ ᱵᱷᱚᱨᱥᱟ ᱢᱟᱱᱮ ᱟᱞᱮ ᱫᱚ ᱯᱟᱢᱯ ᱠᱚ ᱪᱟᱹᱞᱩ ᱦᱩᱭᱩᱜᱼᱟ ᱢᱟᱱᱮ ᱮᱢᱱᱤ ᱡ ᱵᱟᱝ ᱜᱟᱹᱰᱭᱟᱹ ᱠᱚᱨᱮ ᱡᱮᱢᱚᱱ ᱜᱟᱹᱰᱭᱟᱹ ᱥᱩᱨ ᱨᱮ ᱡᱮᱢᱚᱱ ᱚᱱᱠᱟᱱ ᱵᱟᱟᱹᱲᱤ ᱠᱚ ᱛᱟᱦᱮᱱ ᱛᱟᱢᱟ ᱛᱚᱠᱷᱚᱱ ᱚᱸᱰᱮ ᱠᱚᱠᱚ ᱨᱚᱦᱚᱭᱟ ᱚᱸᱰᱮ ᱠᱷ ᱜᱮ ᱫᱟᱜ ᱠᱚ ᱠᱚ ᱮᱢ ᱵᱟᱲᱟᱜᱼᱟ ᱟᱨ ᱥᱟᱺᱜᱤᱧ ᱥᱟᱺᱜᱤᱧ ᱫᱚ ᱵᱟᱝᱠᱚ ᱨᱚᱦᱚᱭ ᱛᱟᱦᱮᱱᱟ ᱥᱟᱺᱜᱤᱧ ᱧᱚᱜ ᱛᱟᱦᱮᱱ ᱜᱟᱹᱰᱤ ᱠᱷᱚᱱ ᱥᱟᱺᱜᱤᱧ ᱧᱚᱜ ᱛᱟᱦᱮᱱ
ᱦᱩᱸ ᱛᱟᱞᱮᱠᱷᱟᱱ ᱫᱚ ᱚᱱᱠᱟ ᱫᱟᱬᱟᱱ ᱠᱚ ᱵᱟᱢ ᱪᱟᱞᱟᱣ ᱵᱟᱲᱟᱜ ᱜᱮᱭᱟ
ᱦᱳᱭ ᱪᱟᱞᱟᱜ-ᱟ
ᱚᱠᱟ ᱠᱚᱨᱮᱢ ᱪᱟᱞᱟᱣ ᱵᱟᱲᱟ ᱟᱠᱟᱱᱟ
ᱨᱚᱦᱚᱭ ᱨᱚᱦᱚᱭ ᱠᱚ ᱪᱟᱞᱟᱜᱼᱟ ᱤᱧᱟᱭ ᱟᱞᱮ ᱫᱚ ᱜᱟᱰᱟ ᱥᱩᱨ ᱟᱞᱮ ᱫᱚ ᱜᱟᱰᱟ ᱥᱩᱨ ᱜᱮ ᱛᱟᱞᱮᱛᱮ ᱚᱸᱰᱮ ᱜᱟᱰᱟ ᱠᱷᱚᱱᱚᱡ ᱜᱮ ᱯᱟᱢᱯ ᱠᱚᱞᱮ ᱤᱭᱟᱹᱭ ᱛᱟᱦᱮᱱᱟ ᱟᱫᱚ ᱜᱚᱨᱚᱢ ᱫᱤᱱ ᱢᱚᱛᱚ ᱟᱡᱮᱛᱚ ᱪᱮᱫ ᱜᱮ ᱵᱟᱝ ᱛᱟᱦᱮᱱᱟ ᱛᱚᱠᱷᱚᱱ ᱫᱟᱜ ᱦᱚᱸ ᱠᱚᱢᱚᱜᱼᱟ
ᱫᱟᱜ ᱦᱚᱸ ᱥᱤᱛᱩᱝ ᱫᱤᱱ ᱫᱚ ᱫᱟᱜ ᱦᱚᱸ ᱠᱚᱢᱚᱜᱼᱟ ᱜᱚᱴᱟ ᱨᱮᱱᱟᱜ ᱜᱮ
ᱦᱮᱸ
ᱞᱟᱹᱭ ᱫᱟᱞᱤᱧ ᱫᱟᱬᱟᱱ ᱠᱚᱫᱚ ᱵᱟᱟᱹᱵᱤᱱ ᱥᱮᱱ ᱵᱟᱲᱟᱠᱟᱱᱟ
ᱦᱮᱸ ᱫᱟᱬᱟᱱ ᱫᱤᱧ ᱫᱟᱬᱟᱱ ᱟᱠᱟᱫᱟᱜ
ᱚᱠᱟ ᱠᱚᱨᱮ ᱵᱤᱧ ᱪᱟᱞᱟᱣ ᱵᱟᱲᱟ ᱟᱠᱟᱱᱟ
ᱟᱵᱚ ᱥᱩᱨ ᱟᱞᱮ ᱢᱩᱠᱩᱴᱢᱩᱱᱤᱯᱩᱨ ᱧᱟᱢ ᱟᱠᱟᱟᱜᱼᱟ
ᱦᱮᱸ ᱟᱸᱡᱚᱢ ᱠᱟᱫᱟᱞᱤᱧ ᱟᱸᱡᱚᱢ ᱠᱟᱫᱟᱞᱤᱧ ᱧᱮᱞ ᱫᱚ ᱵᱟᱟᱹᱞᱤᱧ ᱧᱮᱞ ᱟᱠᱟᱫᱟ ᱢᱮᱸᱫ ᱛᱮᱫᱚ ᱵᱟᱝ ᱯᱷᱳᱱ ᱠᱚᱨᱮᱜ ᱜᱮ ᱧᱮᱞ ᱵᱟᱲᱟ ᱦᱩᱭ ᱟᱠᱟᱱᱟ
ᱪᱟᱞᱟᱣ ᱦᱮᱡ ᱵᱟᱲᱟ ᱟᱠᱟᱱᱟ ᱯᱤᱠᱱᱤᱠ ᱢᱟᱱᱮ ᱫᱟᱬᱟᱱ
ᱛᱟᱦᱚᱞᱮ ᱠᱷᱟᱱ ᱯᱤᱠᱱᱤᱠ ᱦᱟᱸᱰᱮ ᱫᱚ ᱪᱮᱫ ᱞᱮᱠᱟᱱ ᱧᱮᱞ ᱡᱚᱝ ᱞᱮᱠᱟᱱᱟᱜ ᱠᱚ ᱪᱮᱫ ᱡᱟᱭᱜᱟ ᱠᱚ ᱢᱮᱱᱟᱜ ᱜᱮᱭᱟ ᱟᱞᱮ ᱦᱚᱸ ᱡᱟᱦᱟᱸ ᱛᱤᱥ ᱪᱟᱞᱟᱜ ᱟᱞᱮ ᱤᱱᱟᱹᱠᱷᱟᱱ
ᱧᱮᱞ ᱡᱚᱝ ᱞᱮᱠᱟᱱᱟᱜ ᱢᱮᱱᱟᱜᱼᱟ ᱜᱮᱭᱟ ᱢᱚᱱᱫᱤᱨ ᱢᱮᱱᱟᱜᱼᱟ ᱮᱠᱫᱚᱢ ᱱᱮᱥ ᱢᱟᱱᱮ ᱱᱤᱭᱟᱹ ᱵᱚᱪᱷᱚᱨ ᱠᱚ ᱡᱩᱛ ᱠᱟᱫᱟ ᱢᱟᱱᱮ ᱱᱤᱭᱟᱹ ᱵᱚᱪᱷᱚᱨ ᱠᱩ ᱡᱩᱫ ᱟᱠᱟᱫᱟ ᱢᱟᱲᱟᱝ ᱡᱚᱠᱷᱚᱱ ᱞᱤᱧ ᱪᱟᱞᱟᱣ ᱞᱮᱱᱟ ᱛᱚᱠᱷᱚᱱ ᱫᱚ ᱦᱳᱭᱛᱳ ᱵᱟᱝ ᱛᱟᱦᱮᱸ ᱠᱟᱱᱟ᱾ ᱮᱠᱷᱚᱱ ᱠᱚ ᱡᱩᱛ ᱟᱠᱟᱫᱟ ᱟᱹᱰᱤ ᱢᱚᱸᱡᱽ ᱢᱟᱱᱮ ᱵᱟᱹᱞᱤᱧ ᱪᱟᱞᱟᱜ ᱠᱟᱱᱟ ᱞᱟᱹᱭ ᱵᱟᱲᱟᱭᱟᱠᱚ ᱡᱟᱦᱟᱸ ᱠᱚ ᱪᱟᱞᱟᱣ ᱵᱟᱲᱟ ᱠᱟᱱ ᱟᱹᱰᱤ ᱢᱚᱸᱡᱽ ᱟᱨᱚ ᱚᱱᱟ
ᱚᱱᱟ ᱠᱚᱝᱥᱟᱵᱚᱛᱤ ᱰᱮᱢ ᱛᱮ ᱚᱱᱟᱛᱮᱵᱤᱱ ᱪᱟᱵ ᱞᱮᱱᱠᱷᱟᱱ ᱟᱨ ᱦᱟᱱᱛᱮ ᱟᱨᱚ ᱵᱩᱨᱩ ᱠᱚ ᱢᱮᱱᱟᱜᱼᱟ ᱚᱸᱰᱮ ᱢᱟᱱᱮ ᱡᱤᱵᱽᱡᱤᱭᱟᱹᱞᱤ ᱠᱚ ᱢᱮᱱᱟᱜ ᱟᱠᱟᱫ ᱠᱚᱣᱟ
ᱦᱳᱭ
ᱚᱱᱟ ᱚᱱᱟᱛᱮ ᱛᱟᱵ ᱞᱮᱱᱠᱷᱟᱱ ᱡᱤᱵᱽᱼᱡᱤᱭᱟᱹᱞᱤ ᱠᱚᱵᱚᱱ ᱧᱮᱞ ᱧᱟᱢ ᱠᱚᱣᱟ ᱡᱮᱢᱚᱱ ᱦᱚᱨᱤᱱ ᱟᱨᱚ ᱢᱮᱱᱟᱜ ᱠᱚᱜᱮᱭᱟ ᱩᱱᱠᱩ ᱪᱮᱬᱮ ᱠᱚ ᱢᱚᱭᱩᱨ ᱠᱚ
ᱚᱸᱰᱮ ᱫᱚ ᱢᱟᱱᱮ ᱪᱮᱫ ᱥᱚᱢᱚᱭ ᱡᱟᱹᱥᱛᱤ ᱦᱚᱲ ᱠᱚ ᱥᱮᱱᱚᱜ ᱜᱮᱭᱟ ᱠᱚ ᱱᱚᱝᱠᱟ ᱮᱢᱱᱤ ᱥᱚᱢᱚᱭ ᱠᱚ ᱥᱮᱱᱚᱜ ᱜᱮᱭᱟ ᱥᱮ ᱡᱮᱢᱚᱱ ᱱᱚᱝᱠᱟ ᱡᱮᱢᱚᱱ ᱫᱟᱬᱟᱱ ᱱᱚᱜ ᱯᱚᱸᱪᱤᱥᱮ ᱰᱤᱥᱮᱢᱵᱚᱨ ᱠᱚᱨᱮ ᱫᱟᱬᱟᱱ ᱠᱚ ᱪᱟᱜ ᱜᱮᱭᱟ ᱥᱮ ᱯᱚᱭᱞᱟ ᱡᱟᱱᱩᱣᱟᱨᱤ ᱠᱚᱨᱮ ᱚᱱᱠᱟ ᱵᱟᱠᱚ ᱥᱮᱱᱚᱜ ᱜᱮᱭᱟ ᱚᱱᱠᱟᱱ ᱫᱤᱱ
ᱪᱟᱞᱟᱜ ᱛᱟᱦᱮᱱ ᱜᱮᱭᱟ ᱠᱚ ᱮᱢᱤ ᱠᱟᱱᱟ ᱳᱭ ᱯᱤᱠᱱᱤᱠ ᱴᱟᱭᱤᱢ ᱦᱚᱸ ᱜᱟᱮ ᱠᱚ ᱪᱟᱞᱟᱜᱼᱟ ᱡᱮᱢᱚᱱ ᱡᱟᱱᱩᱣᱟᱨᱤ ᱨᱮ ᱡᱮᱢᱚᱱ ᱜᱟᱛᱮ ᱠᱚ ᱪᱟᱞᱟᱜᱼᱟ ᱚᱸᱰᱮ ᱜᱮ ᱯᱤᱠᱱᱤᱠ ᱠᱚ ᱪᱟᱞᱟᱜᱼᱟ
ᱦᱮᱸ ᱦᱩᱸ ᱵᱷᱟᱜᱮ
ᱦᱩᱸ ᱟᱵᱮᱱ ᱫᱚ ᱵᱟᱵᱮᱱ ᱪᱟᱞᱟᱣ ᱵᱟᱲᱟ ᱟᱠᱟᱱᱟ ᱟᱯᱮ ᱥᱩᱨ ᱥᱩᱯᱩᱨ ᱠᱚᱨᱮ
ᱩᱸ ᱟᱞᱮ ᱫᱚ ᱥᱮᱱ ᱵᱟᱲᱟ ᱟᱠᱟᱱ ᱜᱮᱭᱟᱞᱤᱧ ᱟᱹᱞᱤᱧ ᱦᱚᱸ ᱟᱹᱞᱤᱧ ᱚᱱᱠᱟ ᱤᱭᱟᱹ ᱥᱚᱢᱚᱭ ᱞᱤᱧ ᱪᱟᱞᱟᱣ ᱵᱟᱲᱟ ᱟᱠᱟᱱᱟ᱾ ᱮ ᱯᱚᱸᱪᱤᱥᱮ ᱰᱤᱥᱮᱢᱵᱚᱨ ᱯᱚᱭᱞᱟ ᱡᱟᱱᱩᱣᱟᱨᱤ ᱚᱱᱠᱟ ᱞᱤᱧ ᱪᱟᱞᱟᱣ ᱵᱟᱲᱟ ᱟᱠᱟᱱᱟ ᱫᱟᱬᱟᱱ᱾
ᱦᱩᱸ ᱦᱩᱸ
ᱦᱩᱸ
ᱟᱫᱚ ᱚᱠᱟ ᱠᱚᱨᱮ ᱵᱮᱱ ᱪᱟᱞᱟᱣ ᱵᱟᱲᱟ ᱠᱟᱛᱮ ᱡᱟᱭᱜᱟ ᱦᱮᱱᱟᱜ
ᱟᱞᱮ ᱫᱚ ᱦᱟᱜᱼᱚᱭ ᱤᱭᱟᱹ ᱟᱞᱮ ᱥᱩᱨ ᱥᱮᱫ ᱚᱱᱮ ᱩᱲᱤᱥᱥᱟ ᱚᱱᱮ ᱤᱭᱟᱹ ᱫᱤᱣᱲᱤ ᱰᱮᱢ ᱠᱚ ᱞᱟᱹᱭᱟ ᱚᱸᱰᱮ ᱚᱸᱰᱮ ᱦᱚᱸ ᱰᱮᱢ ᱢᱟ ᱰᱮᱢ ᱞᱮᱠᱟ ᱢᱮᱱᱟᱜᱼᱟ ᱤᱭᱟᱹ ᱠᱚᱨᱮ ᱫᱚᱢᱮ ᱦᱚᱲ ᱠᱚ ᱟᱹᱰᱤ ᱥᱟᱹᱜᱤᱧ ᱥᱟᱹᱜᱤᱧ ᱨᱮᱱ ᱦᱚᱲ ᱠᱚᱠᱚ ᱦᱤᱡᱩᱜ ᱜᱮᱭᱟ ᱠᱚ ᱩᱸ ᱱᱚᱝᱠᱟ ᱯᱤᱠᱱᱤᱠ ᱠᱚ ᱦᱤᱡᱩᱜ ᱜᱮᱭᱟ ᱟᱹᱰᱤ ᱥᱟᱺᱜᱤᱧ ᱥᱟᱜᱤᱧ ᱨᱮᱱ ᱦᱚᱲ ᱠᱚ ᱟᱞᱮ ᱦᱚᱸᱞᱮ ᱪᱟᱞᱟᱣ ᱵᱟᱲᱟᱜ ᱫᱟᱬᱟᱱ ᱞᱮᱠᱟᱱᱟᱜ ᱡᱟᱭᱜᱟ ᱠᱚ ᱚᱸᱰᱮ ᱫᱚ ᱚᱱᱟ ᱥᱩᱨ ᱨᱮ ᱯᱟᱨᱠ ᱢᱮᱱᱟᱜᱼᱟ ᱛᱟᱯᱚᱨᱮ ᱱᱚᱝᱠᱟ ᱧᱮᱞ ᱡᱚᱝ ᱨᱮᱱᱟᱜ ᱰᱮᱢ ᱜᱮ ᱧᱮᱞ ᱡᱚᱝ ᱞᱮᱠᱟᱱ ᱡᱟᱭᱜᱟ ᱠᱟᱱᱟ᱾ ᱚᱸᱰᱮ ᱜᱮᱠᱚ ᱥᱮᱱᱚᱜ ᱜᱮᱭᱟ ᱠᱚ
ᱟᱹᱞᱤᱧ ᱫᱚ ᱚᱱᱟ ᱩᱲᱤᱥᱟ ᱩᱲᱤᱥᱥᱟ ᱩᱲᱤᱥᱥᱟ ᱫᱚ ᱛᱟᱵ ᱠᱟᱫᱟ ᱠᱤᱱᱛᱩ ᱩᱲᱤᱥᱥᱟ ᱫᱚ ᱵᱟᱹᱞᱤᱧ ᱫᱟᱬᱟᱣᱟ
ᱰᱮᱣᱨᱤ ᱰᱮᱢ ᱠᱚᱫᱚ ᱵᱟᱵᱤᱱ ᱟᱸᱡᱚᱢ ᱟᱠᱟᱫᱟ
ᱟᱸᱡᱚᱢ ᱫᱚᱞᱤᱧ ᱟᱸᱡᱚᱢ ᱟᱠᱟᱜ ᱜᱮᱭᱟ ᱟᱫᱚ ᱪᱟᱞᱟᱣ ᱵᱟᱲᱟ ᱫᱚ ᱵᱟᱝ ᱦᱩᱭ ᱟᱠᱟᱱᱟ᱾
ᱦᱳᱭ
ᱡᱮᱢᱚᱱ ᱩᱲᱤᱥᱥᱟ ᱵᱟᱞᱮᱥᱥᱚᱨ ᱚᱱᱟ ᱠᱚᱨᱮ ᱫᱚ ᱢᱟᱱᱮ ᱪᱟᱞᱟᱣ ᱵᱟᱲᱟ ᱟᱠᱟᱱ ᱜᱮᱭᱟ ᱞᱤᱧ
ᱟᱨ
ᱛᱚ ᱫᱟᱲᱟᱱ ᱫᱚ ᱫᱟᱲᱟᱱ ᱫᱚ ᱵᱟᱝ ᱦᱩᱭ ᱟᱠᱟᱱᱟ ᱡᱮ ᱵᱟᱞᱮᱥᱥᱚᱨ ᱛᱤᱱᱟᱹᱜ ᱤᱭᱮ ᱚᱱᱟ ᱤᱭᱟᱹᱨᱮ ᱫᱟᱬᱟᱱ ᱦᱚᱸ ᱵᱟᱝ ᱦᱩᱭ ᱟᱠᱟᱱᱟ᱾ ᱴᱨᱮᱱ ᱠᱚᱛᱮ ᱪᱟᱞᱟᱣ ᱵᱟᱲᱟᱭᱟ ᱚᱸᱰᱮ ᱩᱲᱤᱥᱥᱟ ᱲᱤᱥᱥᱟ ᱤᱭᱟᱹ ᱥᱴᱮᱥᱚᱱ ᱵᱟᱞᱮᱥᱥᱚᱨ ᱥᱩᱨ
ᱜᱚᱴᱟ ᱫᱤᱥᱚᱢ ᱜᱮ ᱧᱮᱞ ᱟᱹᱜᱩ ᱠᱟᱜ ᱫᱚᱨᱠᱟᱨ
ᱦᱮᱸ ᱱᱚᱝᱠᱟᱜ ᱜᱮ ᱡᱟᱦᱟᱸ ᱛᱤᱥ
ᱦᱩᱸ ᱥᱵᱤᱫᱷᱟ ᱚ ᱥᱩᱵᱤᱫᱟ ᱚᱥᱩᱵᱤᱫᱟ ᱨᱮᱢ ᱡᱚᱠᱷᱚᱱ ᱛᱚᱠᱷᱚᱱᱮᱢ ᱪᱟᱞᱟᱣ ᱫᱟᱲᱮᱭᱟᱜᱼᱟ ᱦᱚᱲ ᱵᱷᱚᱨᱥᱟ ᱫᱚ ᱤᱫᱤ ᱢᱮᱭᱟᱭ ᱵᱟᱭ ᱤᱫᱤ ᱢᱮ ᱤᱫᱤᱢᱭᱟ ᱟᱢ ᱢᱤᱫ ᱫᱷᱟᱣ ᱜᱟᱱᱮᱢ ᱧᱮᱞ ᱟᱹᱜᱩ ᱠᱟᱜ ᱠᱷᱟᱱ ᱫᱚ
ᱦᱮᱸᱪᱟᱞᱟᱣ ᱫᱟᱲᱮᱭᱟᱜᱼᱟ᱾
ᱪᱟᱞᱟᱣ ᱫᱟᱲᱮᱭᱟᱜ ᱟᱢ ᱡᱟᱦᱟᱸᱱᱟᱜ ᱚᱥᱩᱵᱤᱫᱟ ᱵᱟᱝ ᱦᱩᱭᱩᱜ ᱛᱟᱢᱟ᱾
ᱦᱮᱸ
ᱟᱨ ᱵᱩᱨᱩ ᱵᱚᱸᱜᱟ ᱵᱟᱝ ᱦᱩᱭᱩᱜ ᱜᱮᱭᱟ ᱟᱯᱮ ᱥᱮᱫ ᱳᱱ ᱚᱱᱛᱮ ᱪᱮᱫ ᱵᱩᱨᱩ ᱠᱚ ᱢᱮᱱᱟᱜᱼᱟ?
ᱵᱩᱨᱩ ᱵᱚᱸᱜᱟ ᱦᱩᱭᱩᱜᱼᱟ᱾ ᱮᱴᱟᱜ ᱥᱮᱱ ᱦᱩᱭᱩᱜᱼᱟ ᱢᱟᱱᱮ ᱥᱟᱺᱜᱤᱧ ᱧᱚᱜ,
ᱧᱩᱛᱩᱢᱟᱱ ᱵᱩᱨᱩ ᱠᱚ ᱪᱮᱫ ᱵᱩᱨᱩ ᱠᱚ ᱦᱩᱭᱩᱜᱼᱟ, ᱪᱮᱫ ᱵᱩᱨᱩ ᱵᱚᱸᱜᱟ ᱠᱚ ᱦᱩᱭᱩᱜ ᱜᱮᱭᱟ?
ᱵᱩᱨᱩ ᱫᱚ ᱟᱞᱮ ᱡᱚᱛᱚ ᱠᱷᱚᱡ ᱫᱚ ᱢᱟᱨᱟᱝ ᱢᱮᱱᱟᱜᱼᱟ ᱵᱤᱦᱟᱨᱤ ᱨᱮᱱᱟᱜ ᱵᱩᱨᱩ ᱢᱟᱱᱮ ᱩᱥᱩᱞ ᱛᱮ ᱵᱟᱠᱷᱟᱡ ᱫᱚ ᱡᱚᱛᱚᱜᱮ ᱥᱟᱱᱟᱢᱟᱜ ᱜᱮ ᱠᱟᱹᱴᱤᱡ ᱚᱱᱟ ᱠᱩᱴᱩᱞᱩ ᱵᱩᱨᱩ ᱢᱮᱱᱟᱜᱼᱟ ᱟᱱᱛᱮ ᱚᱱᱟ ᱯᱚᱨᱮ ᱠᱩᱴᱞᱩ ᱵᱩᱨᱩ ᱞᱚᱠᱷᱱᱟ ᱠᱟᱴᱟ,
ᱦᱩᱸ
ᱵᱷᱩᱲᱠᱩᱲ ᱵᱩᱨᱩ ᱢᱮᱱᱟᱜᱼᱟ᱾
ᱟᱯᱮ ᱫᱚ ᱛᱟᱦᱚᱞᱮ ᱚᱱᱟ ᱤᱭᱟᱹ ᱥᱟᱦᱟᱱ ᱥᱟᱠᱟᱢ ᱠᱚᱫᱚ ᱟᱯᱮᱫ ᱫᱚ ᱚᱱᱟ ᱵᱩᱨᱩ ᱵᱩᱨᱩ ᱵᱤᱨ ᱠᱷᱚᱱᱜᱯᱮ ᱦᱮᱡ ᱟᱹᱜᱩᱭ ᱜᱮᱭᱟ? ᱯᱮ ᱥᱮ ᱵᱤᱨ ᱢᱮ
ᱵᱟᱝ ᱟᱞᱮ ᱵᱩᱨᱩ ᱠᱷᱚᱱ ᱜᱮ ᱥᱟᱦᱟᱱ ᱠᱚ ᱥᱟᱠᱟᱢ ᱠᱚ
ᱵᱚᱛᱚᱨ ᱫᱚᱯᱮ ᱵᱩᱡᱷᱟᱹᱣ ᱜᱮᱭᱟ ᱵᱩᱨᱩ ᱠᱚᱨᱮ ᱡᱟᱦᱟᱱ ᱡᱤᱵ ᱡᱤᱭᱟᱹᱞᱤ ᱠᱚ ᱵᱟᱠᱚ ᱛᱟᱦᱮᱱ ᱜᱮᱭᱟ ᱢᱟᱫ?
ᱢᱟᱱᱮ ᱢᱟᱲᱟᱝ ᱠᱚ ᱛᱟᱦᱮᱸ ᱠᱟᱱᱟ ᱡᱤᱵᱽᱡᱤᱭᱟᱹᱞᱤ ᱛᱟᱹᱨᱩᱵᱽ ᱠᱚᱠᱚ ᱞᱟᱹᱭᱟ ᱚᱱᱮ ᱵᱟᱵᱟ ᱛᱟᱠᱚ ᱢᱤᱫᱴᱮᱱ ᱨᱮ ᱮᱠᱷᱚᱱ ᱫᱚ ᱵᱟᱹᱱᱩᱜ ᱠᱟᱜ ᱠᱚᱣᱟ ᱠᱚ ᱢᱮᱱᱟᱜ ᱠᱟᱜ ᱠᱚᱣᱟ᱾ ᱥᱮ ᱮᱴᱟᱜ ᱫᱚ ᱚᱱᱠᱟ ᱤᱭᱟᱹ ᱡᱤᱱᱤᱥ ᱫᱚ ᱵᱟᱹᱱᱩᱜ ᱠᱟᱜ ᱠᱚᱣᱟ᱾ ᱵᱚᱛᱚᱨ ᱞᱮᱠᱟᱱ ᱡᱤᱱᱤᱥ ᱫᱚ ᱵᱟᱹᱱᱩᱜ ᱟᱠᱟᱟᱜ ᱠᱚᱣᱟ᱾
ᱦᱮᱸ ᱵᱚᱛᱚᱨ ᱜᱮ ᱵᱩᱡᱷᱟᱹᱜ ᱜᱮᱭᱟ ᱛᱚ ᱵᱩᱨᱩ ᱠᱚᱨᱮ ᱫᱚ
ᱦᱮᱸ
ᱟᱞᱮ ᱥᱮᱫ ᱟᱞᱮ ᱥᱮᱫ ᱫᱚᱞ ᱥᱩᱨ ᱥᱩᱯᱩᱨ ᱯᱚᱨ ᱠᱚ ᱨᱮ ᱫᱚ ᱢᱟᱱᱮ ᱠᱳᱚᱱᱳ ᱵᱩᱨᱩ ᱜᱮ ᱵᱟᱹᱱᱩᱜᱼᱟ᱾ ᱟᱨ ᱵᱤᱨ ᱦᱚᱸ ᱥᱩᱨ ᱨᱮ ᱵᱟᱹᱱᱩᱜᱼᱟ ᱟᱞᱮ ᱫᱚᱞᱮ ᱞᱟᱹᱭ ᱞᱮᱠᱷᱟᱱ ᱫᱚ ᱵᱤᱞᱟᱹᱛ ᱫᱤᱥᱚᱢ ᱠᱟᱱᱟᱞᱮ ᱥᱩᱨ ᱥᱩᱯᱩᱨ ᱠᱚᱨᱮ ᱵᱤᱨ ᱦᱚᱸ ᱵᱟᱢ ᱧᱟᱢᱟ ᱪᱮᱫ ᱦᱚᱸ ᱵᱟᱝᱟ ᱵᱩᱨᱩ ᱟᱹᱰᱤ ᱥᱟᱺᱜᱤᱧ ᱨᱮᱱᱟᱜ ᱠᱟᱛᱷᱟ ᱱᱛᱮ ᱟᱹᱰᱤ ᱥᱟᱺᱜᱤᱧ ᱨᱮ ᱱᱚᱜᱼᱚᱭ ᱤᱭᱟᱹ ᱚᱱᱠᱟ ᱤᱭᱟᱹ ᱵᱩᱨᱩ ᱢᱮᱱᱟᱜᱼᱟ ᱠᱟᱱᱦᱮᱥᱥᱚᱨ ᱵᱩᱨᱩ ᱚᱱᱟ ᱫᱚ ᱢᱟᱱᱮ ᱡᱟᱦᱟᱸ ᱵᱩᱨᱩ ᱵᱚᱸᱜᱟ ᱦᱩᱭᱩᱜᱼᱟ ᱩᱱ ᱥᱚᱢᱚᱭ ᱜᱮᱠᱚ ᱦᱮᱡ ᱵᱟᱲᱟᱜ ᱜᱮᱭᱟ ᱚᱱᱠᱟ ᱵᱟᱝᱠᱷᱟᱱ ᱵᱟᱝ ᱦᱮᱡ ᱵᱟᱲᱟ ᱦᱩᱭᱩᱜ ᱜᱮᱭᱟ ᱵᱩᱨᱩ ᱠᱚᱫᱚ
ᱦᱮᱸ
ᱟᱸᱡᱚᱢ ᱵᱟᱲᱟ ᱠᱟᱫᱟ ᱵᱤᱱ ᱥᱮ ᱵᱟᱝ ᱠᱟᱱᱟᱦᱭᱥᱳᱨ ᱵᱩᱨᱩ ᱨᱮ ᱵᱩᱨᱩ ᱵᱚᱸᱜᱟ ᱦᱩᱭᱮᱱ ᱫᱚ
ᱠᱟᱱᱟ ᱥᱚ ᱚᱱᱟ ᱫᱚ ᱟᱯᱮ ᱟᱯᱮ ᱚᱱᱛᱮ ᱤᱭᱟᱹ ᱥᱮᱫ ᱜᱮᱛᱚ
ᱦᱳᱭ
ᱛᱟᱦ ᱵᱟᱹᱞᱤᱧ ᱮᱢᱟᱢ ᱵᱟᱲᱟ ᱟᱠᱟᱫ ᱛᱟᱦᱮᱱᱟ᱾ ᱛᱟᱦᱚᱞᱮ ᱟᱵᱮᱱ ᱵᱮᱱ ᱪᱟᱞᱟᱣ ᱵᱟᱲᱟ ᱟᱠᱟᱱᱟ?
ᱟᱹᱞᱤᱧ ᱫᱚ ᱵᱟᱝᱞᱤᱧ ᱪᱟᱞᱟᱣ ᱵᱟᱲᱟ ᱟᱠᱟᱱᱟ᱾ ᱢᱟᱱᱮ ᱪᱟᱞᱟᱣ ᱵᱟᱲᱟᱜ ᱜᱮᱭᱟ ᱠᱚ ᱟᱞᱮ ᱥᱮᱫ ᱨᱮᱱ ᱠᱚ ᱟᱫᱚ ᱵᱟᱹᱞᱤᱧ ᱪᱟᱞᱟᱣ ᱵᱟᱲᱟ ᱠᱟᱱᱟ ᱢᱤᱫ ᱫᱷᱟᱣ ᱦᱚᱸ ᱵᱩᱨᱩ ᱵᱚᱸᱜᱟ ᱡᱚᱠᱷᱚᱱ ᱦᱩᱭᱩᱜᱼᱟ ᱩᱱ ᱥᱚᱢᱚᱭ ᱫᱚ ᱢᱟᱱᱮ ᱯᱨᱚᱛᱠ ᱯᱨᱚᱛᱛᱮᱠ ᱵᱚᱪᱷᱚᱨ ᱜᱮ ᱫᱚᱢᱮ ᱫᱟᱜ ᱦᱤᱡᱩᱜ ᱜᱮᱭᱟ ᱛᱚ ᱫᱚᱢᱮ ᱞᱚᱥᱚᱫᱚᱜᱼᱟ ᱪᱟᱞᱟᱜ ᱠᱚ ᱵᱟᱝ ᱵᱩᱡᱷᱟᱹᱣ ᱜᱮᱭᱟ ᱵᱩᱨᱩ ᱫᱮᱡᱚᱜ ᱟᱲᱜᱚᱱ ᱠᱟᱹᱴᱤᱡ